ᱦᱮᱞᱳ
ᱦᱮᱸ ᱢᱟ ᱜᱚᱢᱠᱮ ᱡᱚᱦᱟᱨ ᱜᱮ
ᱦᱮᱸ ᱡᱚᱦᱟᱨ ᱜᱮ ᱟᱨ ᱪᱮᱫ ᱞᱮᱠᱟ ᱦᱮᱱᱟᱜ ᱟᱠᱟᱫ ᱢᱮᱭᱟ ᱜᱚᱢᱠᱮ?
ᱤᱧ ᱫᱚ ᱵᱮᱥ ᱜᱮ ᱾ ᱟᱢᱜᱮ ᱪᱮᱫ ᱞᱮᱠᱟ ᱢᱮᱱᱟᱢᱟ?
ᱦᱮᱸ ᱤᱧᱦᱚᱸ ᱵᱷᱟᱞᱮ ᱜᱮ ᱱᱟᱦᱟᱜ ᱱᱤᱭᱟᱹ ᱚᱠᱛᱚ ᱫᱚ ᱢᱮᱱᱟᱜ ᱠᱟᱫᱤᱧᱟ ᱱᱟᱦᱟᱸᱜ ᱾ ᱦᱳ ᱟᱫᱚ ᱠᱤᱫᱩᱵ ᱵᱟᱲᱟ ᱠᱚ ᱫᱚ ᱦᱩᱭᱱᱟ ᱥᱮ ᱟᱹᱣᱨᱤᱭᱟᱜ ᱟ?
ᱠᱮᱫᱩᱵ ᱵᱮᱲᱟ ᱫᱚ ᱦᱩᱭᱱᱟ ᱟᱫᱷᱟ ᱜᱷᱚᱱᱴᱟ ᱞᱟᱦᱟ ᱨᱮᱜᱮ ᱾ ᱦᱩᱭᱮᱱᱛᱮ ᱱᱤᱛᱚᱜ ᱫᱚ ᱡᱤᱨᱟᱹᱣ ᱵᱟᱲᱟ ᱦᱩᱭᱠᱟᱱᱟ ᱾
ᱚᱻ ᱡᱟᱹᱯᱤᱫ ᱫᱚ ᱱᱟᱜ ᱟᱹᱣᱨᱤ ᱩᱰᱩᱠᱚᱜᱼᱟ ᱵᱟᱝ?
ᱟᱨ ᱡᱟᱹᱯᱤᱫ ᱫᱚ ᱵᱟᱝ ᱦᱩᱭ ᱠᱟᱱᱟ ᱾ ᱟᱨ ᱟᱫᱷᱟ ᱜᱷᱚᱱᱴᱟ ᱜᱟᱱ ᱫᱚ
ᱩᱱᱤᱥ ᱴᱟᱠᱟ ᱨᱮᱱᱟᱜ
ᱨᱚᱲ ᱵᱟᱝ ᱟᱸᱡᱚᱢᱚᱜ ᱠᱟᱱᱟ?
ᱪᱮᱜ ᱪᱮᱫ ᱞᱮᱠᱟ?
ᱨᱚᱲᱤᱧ ᱢᱮᱱᱟ ᱵᱟᱝ ᱟᱸᱡᱚ ᱢᱚᱜ ᱠᱟᱱᱟ
ᱜᱚᱝᱠᱮ ᱞᱟᱹᱭ ᱟᱢᱟᱜ ᱨᱚᱲ ᱠᱟᱹᱡᱤᱡ ᱟᱢᱟᱜ ᱠᱟᱹᱴᱤᱡ ᱨᱚᱲ ᱵᱟᱝ ᱟᱸᱡᱚ ᱢᱚᱜ ᱠᱟᱱᱟ ᱠᱟᱴᱟᱣ ᱠᱟᱴᱟᱣ ᱚᱜ ᱠᱟᱱᱟ
ᱟᱪᱪᱷᱟ
ᱚᱱᱟᱜᱤᱧ ᱞᱟᱹᱭ ᱛᱟᱦᱮᱸ ᱟᱫᱚ
ᱤᱧ ᱢᱟ ᱱᱮᱴᱣᱟᱹᱠ ᱨᱮᱜᱮ ᱢᱤᱹᱱᱟᱹᱧᱟ ᱛᱚ᱾
ᱞᱟᱹᱭ ᱤᱧ ᱪᱮᱫ ᱮᱢ ᱪᱤᱠᱟᱹ ᱞᱟᱹᱭ ᱤᱧ ᱪᱮᱫ ᱞᱮᱠᱟ ᱦᱮᱱᱟᱜ ᱟᱠᱟᱫ ᱢᱮᱭᱟ ᱱᱟᱯᱟᱭ ᱜᱮ?
ᱦᱮᱸ ᱱᱟᱯᱟᱭ ᱜᱮ ᱤᱧ ᱫᱚ᱾ ᱟᱢ ᱜᱮ?
ᱦᱮ ᱤᱧ ᱦᱚᱸ ᱱᱟᱯᱟᱭ ᱦᱮᱱᱟᱜ ᱠᱟᱫᱤᱧᱟ ᱱᱤᱭᱟᱹ ᱚᱠᱛᱚ ᱫᱚ ᱱᱟ ᱦᱟᱜ᱾ ᱟᱫᱚ ᱪᱮᱫ ᱞᱮᱠᱟ ᱟᱯᱮ ᱥᱮᱫ ᱫᱚ ᱫᱟᱜ ᱡᱟᱹᱲᱤ ᱠᱚ ᱾ ᱦᱮᱸ ᱜᱚᱝᱠᱮ ᱦᱩᱭ ᱠᱟᱱᱟ ᱠᱤᱫᱩᱵ ᱵᱟᱲᱟ ᱠᱚᱫᱚ ᱾ ᱦᱩᱭᱱᱟ ᱤᱧᱦᱚᱸ ᱤᱧᱟᱹᱜ ᱦᱚᱸ ᱦᱩᱭᱱᱟ ᱟᱫᱷᱟ ᱜᱷᱚᱱᱴᱟ ᱜᱟᱱ ᱾ ᱦᱮᱸ
ᱫᱟᱜ ᱫᱚᱭ ᱫᱟᱜ ᱵᱟᱲᱟ ᱠᱮᱫ ᱜᱮᱭᱟ ᱦᱚᱳᱭ ᱟᱛᱮ ᱠᱟᱡᱟᱠ ᱮ ᱫᱟᱜ ᱠᱮᱫᱟ ᱜᱟᱹᱰᱭᱟᱹ ᱮᱢᱟᱱ ᱠᱚ ᱯᱮᱨᱮᱡ ᱮᱱᱟ ᱾
ᱟᱪᱪᱷᱟ ᱦᱳᱭ ᱦᱮᱸ ᱞᱟᱦᱟ ᱢᱟ ᱦᱟᱜ ᱮ ᱫᱟᱜ ᱠᱮᱫ ᱾ ᱞᱟᱦᱟ ᱢᱟ ᱟᱹᱰᱤ ᱠᱟᱡᱟᱠ ᱮ ᱥᱤᱛᱩᱝ ᱞᱟᱜᱼᱟ ᱱᱤᱭᱟᱹ ᱛᱟᱭᱚᱢ ᱱᱟᱜ ᱱᱤᱛᱚᱜ ᱫᱚ ᱱᱚᱜᱼᱚᱭ ᱫᱟᱜ ᱮ ᱟᱬᱜᱳ ᱠᱟᱜ ᱟ ᱾ ᱠᱟᱹᱴᱤᱡ ᱱᱟᱯᱟᱭ ᱵᱮᱥ ᱧᱚᱜ ᱵᱩᱡᱷᱟᱹᱜ ᱠᱟᱱᱟ ᱠᱚᱱᱳ ᱚᱱᱠᱟ ᱵᱟᱭ ᱥᱮ ᱚᱱᱠᱟ ᱥᱤᱛᱩᱝ ᱫᱚ ᱵᱟᱭ ᱵᱩᱡᱷᱟᱹᱜᱼᱟ ᱠᱟᱹᱡ ᱠᱚᱢ ᱠᱟᱜᱼ ᱟᱭ ᱦᱮᱸᱥᱮ? ᱢᱟᱲᱟᱝ ᱠᱚᱨᱮ ᱠᱷᱚᱱ ᱫᱚ, ᱢᱟᱲᱟᱝ ᱠᱚᱨᱮ ᱠᱷᱚᱱ ᱫᱚ ᱟᱹᱰᱤ ᱟᱹᱰᱤ ᱡᱟᱹᱥᱛᱤ ᱜᱮ ᱱᱟᱦᱟᱜ ᱟᱨᱟᱢ ᱟᱠᱟᱫ ᱞᱮᱭᱟ ᱦᱳᱭ ᱦᱳᱭ
ᱟᱨ ᱚᱠᱟ ᱯᱚᱱᱚᱛ ᱠᱷᱚᱱᱟᱜ ᱟᱢ ᱫᱚ?
ᱟᱨ ᱤᱧ ᱫᱚ ᱱᱚᱛᱮ ᱵᱷᱟᱜᱚᱞ ᱯᱩᱨ ᱥᱮᱫ ᱠᱷᱚᱱᱟᱜ ᱤᱧ ᱞᱟᱹᱭᱮᱫ ᱛᱟᱦᱮᱱᱟ᱾
ᱡᱷᱟᱲᱠᱷᱚᱸᱰ ᱯᱚᱱᱚᱛ?
ᱟᱨ ᱟᱢᱫᱚ? ᱦᱮᱸ ᱱᱚᱣᱟ ᱥᱟᱢᱟᱝ ᱥᱤᱝᱵᱷᱩᱢ᱾
ᱟᱪᱪᱷᱟ ᱟᱪᱪᱷᱟ ᱤᱧ ᱦᱚᱸ ᱡᱷᱟᱲᱠᱷᱚᱸᱰ ᱯᱚᱱᱚᱛ ᱠᱷᱚᱱᱟᱜ ᱜᱮ ᱱᱚᱣᱟ ᱥᱟᱱᱛᱟᱞ ᱯᱟᱨᱜᱟᱱᱟ ᱠᱷᱚᱱ ᱯᱟᱠᱩᱲ ᱰᱤᱥᱴᱤᱠ ᱠᱷᱚᱱ ᱱᱟᱦᱟᱜ᱾
ᱟᱪᱪᱷᱟ ᱟᱪᱷᱟ ᱟᱪᱪᱷᱟ ᱟᱪᱪᱷᱟ ᱦᱳᱭ ᱛᱚ ᱮᱱᱠᱷᱟᱱ ᱱᱟᱯᱟᱭ ᱠᱟᱛᱷᱟ᱾ ᱛᱟᱦᱚᱞᱮ ᱟᱯᱮ ᱚᱱᱛᱮ ᱪᱮᱫ ᱞᱮᱠᱟ ᱤᱭᱟᱹ ᱠᱚ ᱫᱚ? ᱛᱤᱱᱟᱹᱜ ᱜᱟᱱ ᱚᱱᱠᱟ ᱦᱚᱲ ᱢᱮᱱᱟᱜ ᱠᱚ ᱦᱮᱱᱟᱜ ᱵᱚᱱᱟ ᱚᱱᱛᱮ ᱟᱵᱚ ᱱᱚᱝᱠᱟ ᱥᱟᱱᱛᱟᱲ ᱠᱚ?
ᱥᱟᱱᱛᱟᱲ ᱠᱚᱫᱚ ᱰᱷᱮᱨ ᱠᱟᱭᱛᱮ ᱥᱟᱱᱛᱟᱲ ᱯᱟᱨ ᱜᱟᱱᱟ ᱨᱮᱜᱮ ᱰᱷᱮᱨ ᱫᱚ ᱢᱮᱱᱟᱜ ᱵᱚᱱᱟ ᱡᱷᱟᱲ ᱠᱷᱟᱱᱰ ᱨᱮᱫᱚ ᱟᱨ ᱵᱟᱹᱠᱤ ᱢᱟ ᱚᱱᱛᱮ ᱟᱯᱮ ᱥᱮᱫ ᱠᱚ ᱞᱟᱦᱟᱱ ᱪᱮᱛᱨᱮ ᱨᱮ ᱜᱮ᱾
ᱦᱳᱭ ᱦᱳᱭ ᱦᱳᱭ ᱤᱧ ᱦᱚᱸ ᱵᱟᱹᱧ ᱪᱟᱞᱟᱣ ᱵᱟᱲᱟᱣ ᱟᱠᱟᱱᱟ ᱟᱸᱡᱚᱢ ᱟᱠᱟᱫ ᱤᱧ ᱡᱮ ᱵᱟᱝ ᱜᱮ ᱚᱱᱟ ᱟᱵᱚ ᱫᱚ ᱱᱟᱜ ᱥᱟᱱᱛᱟᱞ ᱯᱟᱨᱜᱟᱱᱟ ᱥᱮ ᱥᱚᱱᱟ ᱫᱤᱥᱚᱢ ᱢᱚᱱᱮ ᱢᱮᱱᱟᱜᱼᱟ ᱡᱮ ᱵᱟᱝ ᱜᱮ ᱪᱟᱞᱟᱣ ᱦᱮᱡ ᱜᱮᱞᱟᱜ ᱦᱩᱭᱩᱜᱼᱟ, ᱢᱤᱫ ᱵᱮᱞᱟ ᱨᱮ ᱦᱚᱸ ᱥᱮ ᱢᱤᱫ ᱫᱚᱢ ᱨᱮ ᱦᱚᱸ᱾ ᱟᱫᱚ ᱚᱱᱠᱟ ᱱᱟᱜ ᱚᱠᱛᱚ ᱦᱚᱸ ᱵᱟᱝ ᱠᱷᱟᱱᱜ ᱢᱤᱫ ᱫᱷᱟᱣ ᱤᱧ ᱪᱟᱞᱟᱣ ᱞᱮᱱᱟ ᱟᱹᱰᱤ ᱥᱤ ᱯᱟᱹᱦᱤᱞ ᱡᱚᱜ ᱨᱮ ᱟᱨ ᱵᱟᱹᱧ ᱪᱟᱞᱟᱣ ᱵᱟᱲᱟ ᱟᱠᱟᱱᱟ ᱢᱚ ᱱᱮ ᱢᱮᱱᱟᱜᱼᱟ ᱡᱮ ᱡᱚᱛᱚ ᱚᱱᱟ ᱠᱚ ᱚᱱᱟ ᱞᱮᱠᱟ ᱜᱚᱴᱟ ᱫᱟᱬᱟ ᱟᱹᱜᱩ ᱦᱩᱭᱩᱜᱼᱟ ᱠᱟᱹᱴᱤᱡ ᱚᱱᱟ ᱠᱚ ᱨᱮᱱ ᱟᱵᱚ ᱨᱮᱱ ᱦᱚᱲ ᱠᱚ ᱥᱟᱞᱟᱜ ᱠᱟᱹᱴᱤᱡ ᱧᱮᱯᱮᱞ ᱩᱯᱨᱩᱢ
ᱟᱫᱚ ᱫᱟᱬᱟ ᱫᱟᱬᱟ ᱨᱮᱭᱟᱜ ᱫᱚ ᱱᱤᱛᱚᱜ ᱜᱮ ᱥᱚᱢᱚᱭ ᱫᱚ ᱱᱟᱦᱟᱸᱜ ᱱᱚᱜᱼᱚᱭ ᱛᱤᱥ ᱡᱩᱱ ᱥᱮᱴᱮ ᱨᱚᱜ ᱠᱟᱱᱟ ᱛᱚ ᱟᱨ ᱛᱤᱥ ᱡᱩᱱ ᱨᱮᱜᱮ ᱦᱮᱡ ᱨᱮᱭᱟᱜ ᱫᱚ ᱢᱤᱫ ᱴᱮᱱ ᱵᱚᱞᱮ ᱥᱚᱢᱚᱭ ᱢᱮᱱᱟᱜᱼᱟ ᱟᱨ ᱱᱮ ᱛᱟᱨ ᱫᱚ ᱪᱮᱫ ᱦᱚᱸ ᱵᱟᱝ ᱪᱤᱠᱟᱹᱜ ᱠᱟᱱᱟ ᱟᱨ ᱵᱟᱝ ᱠᱷᱟᱡ ᱛᱤᱥ ᱡᱩᱱ ᱵᱟᱫ ᱠᱟᱛᱮ ᱛᱮᱛ ᱫᱚ ᱦᱟᱱᱛᱮ ᱥᱚᱦᱚᱨᱟᱭ ᱥᱮᱫ ᱜᱮ ᱦᱤᱡᱩᱜ ᱨᱮᱭᱟᱜ ᱫᱚ,
ᱥᱚᱨᱦᱟᱭ ᱥᱮᱫ ᱟᱪᱪᱷᱟ ᱟᱯᱮ ᱤᱭᱟᱹ ᱨᱮ ᱯᱮ ᱥᱚᱨᱦᱟᱭᱚᱜ ᱛᱚ ᱡᱟᱱᱩᱣᱟᱨᱤ ᱨᱮ ᱵᱟᱝ?
ᱦᱮᱸ ᱡᱟᱱᱩᱣᱟᱨᱤ ᱱᱚ ᱡᱟᱱᱩᱣᱟᱨᱤ ᱠᱷᱚᱡ ᱫᱚ ᱮᱥᱴᱟ ᱴᱤᱝ ᱥᱚᱦᱨᱟᱭ ᱫᱚ᱾ ᱱᱚ ᱛᱮ ᱥᱟᱱᱛᱟᱲ ᱯᱟᱨᱜᱟᱱᱟ ᱴᱚᱴᱷᱟ ᱨᱮ ᱫᱚ
ᱦᱳᱭ ᱟᱞᱮ ᱥᱮᱫ ᱫᱚ ᱱᱟᱜ ᱦᱳᱭ ᱟᱞᱮ ᱫᱚ ᱦᱟᱸᱜ ᱚᱱᱮ ᱤᱭᱟᱹ ᱞᱮ ᱥᱚᱨᱦᱟᱭᱚᱜᱼᱟ ᱥᱚᱨᱦᱟᱭ ᱪᱟᱸᱫᱳ ᱨᱮ᱾
ᱟᱪᱪᱷᱟ
ᱦᱳᱭ ᱟᱫᱚ ᱟᱯᱮ ᱥᱮᱫᱟᱜ ᱤᱧ ᱧᱮᱞ ᱵᱟᱲᱟᱭᱟ ᱥᱳᱥᱟᱞ ᱢᱤᱰᱤᱭᱟ ᱠᱚᱨᱮ ᱮᱱᱮᱡ ᱥᱮᱨᱮᱧ ᱠᱚ ᱠᱟᱹᱴᱤᱡ ᱟᱹᱰᱤ? ᱟᱹᱰᱤ ᱨᱚᱢᱚᱡᱽ ᱜᱤᱧ ᱵᱩ ᱡᱷᱟᱹᱣᱟ ᱠᱟᱹᱴ ᱚᱱᱛᱮ ᱱᱟᱜ ᱥᱮᱨᱮᱧ ᱮᱱᱮᱡ ᱥᱮᱨᱮᱧ ᱠᱟᱹᱴᱤᱡ ᱟᱹᱰᱤ ᱵᱷᱮᱜᱟᱨ ᱜᱮᱭᱟ᱾ ᱢᱚᱱᱮ ᱠᱚ ᱟᱹᱰᱤ ᱤᱭᱟᱹ ᱜᱮ ᱵᱩᱡᱷᱟᱹᱜᱼᱟ ᱦᱟᱹᱨᱭᱟᱹᱲ ᱜᱮ ᱵᱩᱡᱷᱟᱹᱣ ᱜᱚᱫᱚᱜᱼᱟ
ᱦᱮᱸ ᱱᱚᱛᱮ ᱱᱟᱜ ᱫᱚ ᱮᱱᱮᱡ ᱥᱮᱨᱮᱧ ᱠᱚ ᱫᱚ?
ᱦᱚᱭ ᱦᱚᱭ ᱟᱫᱚ ᱟᱯᱮ ᱚᱱᱛᱮ ᱫᱚ ᱠᱚ ᱪᱮᱞᱮᱠᱟ
ᱱᱚᱛᱮ ᱱᱟᱜ ᱮᱱᱮᱡ ᱥᱮᱨᱮᱧ ᱫᱚ ᱵᱷᱮᱜᱟᱨ ᱫᱚ ᱵᱷᱮᱜᱟᱨ ᱜᱮᱭᱟ ᱚᱱᱛᱮ ᱱᱟᱜ ᱠᱷᱟᱡ ᱫᱚ ᱱᱚᱛᱮ ᱫᱚ
ᱦᱚᱸᱜ ᱚᱸ ᱞᱟᱜᱽᱬᱮ ᱠᱚ ᱥᱮ ᱫᱚᱝ ᱠᱚᱦᱚᱸ ᱛᱷᱚᱲᱟ ᱡᱩᱫᱟᱹ ᱢᱟᱪᱷᱟ ᱠᱚ ᱮᱱᱮᱡᱼᱟ ᱟᱨ ᱟᱯ ᱟᱯᱮ ᱥᱮᱱᱟᱜ ᱫᱚ ᱡᱩᱫᱟᱹ ᱜᱮᱭᱟ, ᱟᱯᱮ ᱥᱮᱱᱟᱜ ᱮᱱᱮᱡ ᱦᱚᱧ ᱧᱮᱞ ᱟᱠᱟᱫ ᱜᱮᱭᱟ᱾
ᱟᱫᱚ ᱚᱱᱛᱮ ᱫᱚ ᱱᱟᱦᱟᱸᱜ ᱛᱷᱚᱲᱟ ᱡᱩᱫᱟᱹ ᱢᱮᱛᱟᱹ ᱧᱚᱜ ᱜᱮ᱾
ᱟᱞ ᱱᱚᱛᱮ ᱵᱟᱢ ᱦᱮᱡ ᱵᱟᱲᱟ ᱟᱠᱟᱱᱟ ᱠᱩᱞᱦᱟᱸᱴ ᱥᱮᱫ?
ᱠᱚᱞᱦᱟᱱ ᱥᱮᱫ ᱪᱟᱞᱟᱣ ᱦᱩᱭ ᱟᱠᱟᱱ ᱜᱮᱭᱟ ᱴᱟᱴᱟ ᱪᱟᱞᱟᱣ ᱦᱩᱭ ᱠᱟᱱᱟ᱾ ᱵᱟᱨᱯᱮ ᱫᱷᱟᱣ
ᱴᱟᱴᱟ ᱵᱟᱝ ᱚᱱᱮ ᱛᱚ ᱱᱟᱯᱟᱭ ᱠᱟᱛᱷᱟ ᱦᱳᱭ ᱟᱯᱮ ᱥᱮᱫᱟᱜ ᱮᱱᱮᱡ ᱥᱮᱨᱮᱧ ᱠᱚ ᱤᱧ ᱫᱚ ᱟᱹᱰᱤᱧ ᱠᱩᱥᱤᱭᱟᱜᱼᱟ᱾ ᱧᱮᱞ ᱵᱟᱲᱟᱭ ᱢᱟᱱᱮ ᱥᱳᱥᱟᱞ ᱢᱤᱰᱤᱭᱟ ᱨᱮ ᱜᱮ ᱛᱚ ᱧᱮᱞ ᱵᱟᱲᱟᱜ ᱡᱟᱹᱥᱛᱤ ᱠᱟᱭ ᱛᱮ ᱟᱨ ᱱᱚᱝᱠᱟ ᱯᱷᱮᱥ ᱴᱩ ᱯᱷᱮᱥ ᱱᱟᱜᱼᱟ᱾ ᱵᱟᱢ ᱧᱮᱞ ᱵᱟᱲᱟᱭᱟ ᱦᱮᱸ ᱡᱮ ᱱᱮᱛᱟᱨ ᱢᱟᱱᱟᱜ ᱥᱳᱥᱟᱞ ᱢᱤᱰᱤᱭᱟ ᱨᱮ ᱜᱮ ᱡᱚᱛᱚᱣᱟᱜ ᱢᱮᱱᱟᱜ ᱛᱟᱵᱚᱱ ᱯᱷᱚᱱᱮᱢ ᱥᱟᱵ ᱞᱮᱠᱷᱟᱱ ᱜᱮᱢ ᱧᱟᱢᱟ᱾ ᱡᱟᱦᱟ ᱱᱟᱜ ᱢᱚᱱᱮ ᱭᱟ ᱟᱸᱰᱮᱱᱟᱜ ᱮᱢ ᱧᱮᱞ-ᱟ
ᱦᱮᱸ ᱟᱫᱚ ᱱᱤᱛ ᱠᱟᱛᱮᱫ ᱫᱚ ᱥᱳᱥᱟᱞ ᱢᱤᱰᱤᱭᱟ ᱨᱮ ᱫᱚ ᱡᱚᱛᱚᱣᱟᱜ ᱜᱮ ᱧᱟᱢᱚᱜ ᱠᱟᱱᱟ ᱟᱫᱚ ᱮᱱ ᱦᱚᱸ ᱢᱚᱱᱮᱛᱮ ᱢᱮᱱᱚᱜᱚᱜ ᱜᱮᱭᱟ ᱵᱚᱞᱮ ᱥᱟᱢᱟᱝ ᱥᱚᱫᱚᱨ ᱤᱧ ᱧᱮᱞ ᱞᱮᱠᱷᱟᱡ ᱟᱨ ᱥᱟᱢᱟᱝ ᱥᱚᱫᱚᱨ ᱧᱮᱞᱚᱜᱚᱜᱼᱟ ᱚᱱᱟ ᱫᱚ ᱦᱟᱸᱜ ᱥᱳᱥᱟᱞ ᱢᱤᱰᱤᱭᱟ ᱨᱮ ᱧᱮᱞ ᱠᱟᱛᱮ ᱫᱚ ᱤᱱᱟᱹᱜ ᱢᱟᱱ ᱟᱫᱚ ᱢᱟᱡᱟ ᱵᱟᱝ ᱟᱹᱭᱠᱟᱹᱜᱼᱟ ᱥᱟᱢᱟᱥ ᱥᱚᱫᱚᱨ ᱧᱮᱞ ᱞᱮᱠᱷᱟᱡ ᱫᱚ ᱟᱨ ᱦᱚᱸ ᱚᱱᱟ ᱨᱮᱱᱟᱜ ᱠᱚ ᱢᱮᱱᱟ ᱨᱚ ᱨᱚᱥ ᱥᱮ ᱜᱟᱹᱵᱤ ᱛᱮᱫ ᱚᱱᱟ ᱫᱚ ᱵᱟᱹᱲᱛᱤ ᱜᱮᱭᱟ᱾
ᱵᱟᱹᱲ ᱛᱤ ᱜᱮᱭᱟ ᱵᱟᱹᱲᱛᱤ ᱜᱮᱭᱟ ᱦᱳᱭ ᱦᱳᱭ ᱟᱫᱚ ᱱᱚᱛᱮ ᱦᱟᱯᱮᱱᱟᱜ ᱱᱚᱛᱮᱱᱟᱜ ᱮᱱᱮᱡ ᱥᱮᱨᱮᱧ ᱱᱚᱱᱚᱛᱱᱟᱜ ᱮᱱᱮᱡ ᱥᱮᱨᱮᱧ᱾ ᱢᱟᱱᱮ ᱢᱮᱫ ᱛᱮ ᱧᱮᱞ ᱟᱨ ᱥᱳᱥᱟᱞ ᱢᱤᱰᱤᱭᱟ ᱨᱮ ᱧᱮᱞ ᱨᱮ ᱟᱹᱰᱤᱜᱮ ᱛᱚᱯᱷᱟᱛ ᱢᱮᱱᱟᱜᱼᱟ᱾ ᱦᱮᱸ ᱥᱮ ᱵᱟᱝᱟ ᱚᱱᱛᱮᱱᱟᱜ ᱟᱨ ᱱᱚᱱ ᱛᱮᱱᱟᱜ ᱟᱨ ᱧᱮᱞ ᱨᱮ ᱛᱩᱞᱚᱱᱟ ᱞᱮ ᱠᱷᱟᱱ ᱫᱚ ᱦᱳᱭ ᱦᱳᱭ ᱦᱳᱭ ᱟᱫᱚ ᱟᱯᱮ ᱫᱚ ᱪᱮᱫ ᱞᱮᱠᱟ ᱪᱟᱥ ᱵᱟᱥ ᱠᱚ ᱫᱚ ᱛᱤᱱᱟᱹᱜ ᱥᱟᱹᱜᱤᱧ ᱥᱮ ᱟᱯᱮ ᱥᱮᱫ ᱫᱚ ᱪᱮᱫ ᱞᱮᱠᱟ?
ᱪᱟᱥ ᱵᱟᱥ ᱠᱚ ᱫᱚ ᱱᱟᱦᱟᱜ ᱱᱤᱛᱚᱜ ᱫᱚ ᱦᱩᱲᱩ ᱟᱯᱷᱚᱨ ᱠᱚᱫᱚ ᱟᱹᱣᱨᱤᱭᱜᱼᱟ᱾ ᱱᱤᱭᱟᱹ ᱡᱩᱱ ᱫᱚᱥ ᱯᱚᱱᱫᱽᱨᱚ ᱛᱟᱹᱨᱤᱠᱷ ᱠᱚᱛᱮ ᱜᱮ ᱚᱠᱷᱚᱨ ᱫᱚ ᱦᱩᱭᱩᱜᱼᱟ ᱱᱟᱦᱟᱜ ᱟᱨ ᱡᱩᱞᱟᱭ ᱥᱮᱫ ᱛᱮ ᱫᱚ ᱦᱩᱲᱩ ᱨᱚᱦᱚᱭ ᱦᱩᱭᱩᱜᱼᱟ
ᱦᱳᱭ ᱦᱳᱭ
ᱟᱯᱮ ᱥᱮ
ᱦᱳᱭ ᱟᱪᱪᱷᱟ ᱟᱯᱮ ᱚᱱᱛᱮ ᱫᱚ ᱟᱯᱮ ᱚᱱᱛᱮ ᱥᱮᱫ ᱫᱚ ᱪᱮᱫ ᱠᱚᱠᱚ ᱤᱭᱟᱹᱭᱟ ᱚᱱᱠᱟ ᱛᱮ ᱠᱚ ᱵᱚᱸᱜᱟ ᱵᱩᱨᱩᱭᱟ ᱡᱮᱢᱚᱱ ᱦᱩᱭᱩᱜ ᱠᱟᱱᱟ ᱱᱚᱜᱼᱚᱭ ᱡᱚᱠᱷᱚᱱ ᱯᱳᱭᱞᱳ ᱩᱱᱠᱩ ᱡᱟ ᱞᱟᱝᱜᱽᱲᱮ ᱮᱱᱮᱡ ᱞᱟᱝᱜᱽᱲᱮ ᱫᱚᱠᱚ ᱞᱟᱹᱭᱟ ᱚᱱᱮ ᱞᱟᱸᱜᱟ ᱞᱮᱱᱠᱷᱟᱱ ᱜᱮ ᱟᱫᱚ ᱠᱚ ᱞᱟᱝᱜᱽᱲᱮ ᱠᱚ ᱛᱚᱞ ᱟᱹᱜᱩ ᱠᱟᱜᱼᱟ ᱯᱟᱹᱦᱤᱞ ᱥᱮᱫᱟᱭ ᱦᱚᱲ᱾ ᱟᱯᱮ ᱚᱱᱛᱮ ᱫᱚ ᱪᱮᱫ ᱠᱚ ᱢᱮᱱᱟᱜᱼᱟ ᱚᱱᱠᱟᱱ ᱯᱚᱨᱚᱵ ᱠᱚ ᱢᱟᱥᱮ ᱞᱟᱹᱭᱤᱧ ᱛᱟᱞᱟᱝ ᱢᱮ ᱠᱟᱹᱴᱤᱡ ᱟᱯᱮᱥᱮᱫᱟᱜ ᱟᱞᱮᱥᱮᱫᱟᱜ ᱠᱟᱹᱡ ᱞᱟᱝ ᱞᱟᱹᱭ ᱯᱚᱲᱛᱟᱞ ᱞᱮᱜᱮ
ᱯᱚᱨᱚᱵ ᱯᱚᱨᱚᱵ ᱵᱟᱥᱛᱮ ᱡᱮᱞ ᱥᱟᱱᱛᱟᱞ ᱠᱚᱣᱟᱜ ᱛᱟᱦᱮᱱ ᱠᱟᱱᱟ ᱡᱚᱛᱚ ᱜᱮ ᱢᱟᱱᱟᱣ ᱵᱟᱛᱟᱣ ᱦᱤᱡᱩᱜ ᱠᱟᱱᱟ ᱱᱚᱛ ᱛᱮᱦᱚᱸ ᱢᱟᱱᱞᱤᱭᱟ ᱱᱤᱛᱚᱜ ᱫᱚ ᱱᱟᱦᱟᱜ ᱱᱚᱜᱼᱚᱭ ᱢᱟᱜ ᱢᱚᱬᱮ ᱯᱚᱨᱚᱵᱽ ᱛᱮᱵᱚᱱ ᱢᱮᱛᱟᱜ ᱠᱟᱱᱟ ᱢᱟᱜ ᱢᱚᱬᱮ ᱜᱮ᱾
ᱟᱪᱷᱟ ᱟᱯᱮ ᱚᱱᱛᱮ ᱦᱩᱭᱩᱜ ᱜᱮᱭᱟ ᱢᱟᱜ ᱢᱚᱬᱮ?
ᱦᱮᱸ ᱦᱩᱭᱩᱜ ᱜᱮᱭᱟ
ᱱᱤᱛᱳᱜ ᱦᱩᱭᱩᱜ ᱠᱟᱱᱟ ᱥᱮ ᱟᱹᱣᱨᱤᱭᱟᱹ ᱥᱮ ᱪᱟᱵᱟ ᱵᱟᱲᱟ ᱟᱠᱟᱱᱟ᱾
ᱟᱹᱣᱨᱤᱭᱟᱜ-ᱟ ᱟᱨ ᱛᱷᱚᱲᱟ ᱫᱤᱱ,
ᱟᱪᱪᱷᱟ ᱟᱪᱪᱷᱟ
ᱢᱟᱜ ᱢᱚᱬᱮ ᱦᱩᱭᱩᱜᱼᱟ, ᱤᱱᱟᱹ ᱠᱟᱛᱮᱫ ᱮᱨᱚᱜ ᱦᱩᱭᱩᱜᱼᱟ᱾
ᱟᱪᱪᱷᱟ ᱦᱚᱞᱟᱱᱚᱜ ᱜᱮ ᱦᱚᱞᱟᱱᱚᱜ ᱜᱮ ᱢᱤᱫᱴᱤᱡ ᱵᱚᱭᱦᱟ ᱥᱟᱞᱟᱜ ᱤᱧ ᱜᱚᱞᱯᱚᱭᱮᱫ ᱛᱟᱦᱮᱸᱫᱚᱜ-ᱟ ᱟᱯᱮ ᱚᱱᱛᱮᱱᱟᱜ ᱠᱟᱛᱷᱟ ᱱᱤᱭᱟᱹ ᱜᱮ ᱱᱷᱟᱜ᱾ ᱡᱮᱻ ᱚᱱᱛᱮ ᱫᱚ ᱯᱟᱞᱮᱫ ᱵᱟᱠᱚ ᱤᱭᱟᱹᱜᱼᱟ ᱢᱟᱜ ᱢᱚᱬᱮ ᱫᱚ ᱯᱟᱞᱮ ᱵᱟᱝ ᱦᱩᱭᱩᱜᱼᱟ ᱪᱮᱫᱟᱜ ᱥᱮ ᱵᱟᱝ ᱧᱮᱞ ᱵᱟᱲᱟ ᱦᱩᱭ ᱠᱟᱱᱟ ᱛᱚ ᱟᱯᱮ ᱚᱱᱛᱮᱱᱟᱜ ᱢᱟᱜ ᱢᱚᱬᱮ ᱨᱮᱱᱟᱜ ᱥᱳᱥᱟᱞ ᱢᱤᱰᱤᱭᱟ ᱨᱮ ᱠᱷᱟᱹᱞᱤ ᱟᱹᱞᱤᱧ ᱞᱤᱧ ᱛᱷᱩᱛᱤ ᱡᱚᱝ ᱠᱟᱱᱟ ᱦᱟᱸᱜ ᱟᱨ ᱞᱤᱧ ᱜᱟᱞᱢᱟᱨᱟᱜ ᱠᱟᱱᱟ ᱦᱟᱸᱜ ᱡᱮ ᱱᱚᱛᱮ ᱫᱚ ᱯᱟᱞᱮᱫ ᱵᱟᱝ ᱦᱩᱭᱩᱜᱼᱟ ᱚᱱᱟ ᱡᱤᱱᱤᱥ ᱴᱟᱜ ᱫᱚ ᱟᱫᱚ ᱛᱮᱦᱮᱧ ᱟᱢᱮᱢ ᱟᱞᱟᱝ ᱞᱟᱝ ᱨᱚᱯᱚᱲᱮᱱᱟ ᱠᱷᱟᱱ ᱟᱫᱚᱢ ᱞᱟᱹᱭ ᱠᱮᱜᱼᱟ ᱡᱮ ᱵᱟᱝᱜᱮ ᱦᱩᱭᱩᱜ ᱜᱮᱭᱟ ᱮᱱᱛᱮᱫ ᱟᱹᱰᱤ ᱵᱩᱡᱷᱟᱹᱣ ᱮᱫᱟ
ᱦᱩᱸ ᱦᱩᱭ ᱜᱮ ᱡᱟᱜᱟ ᱡᱟᱜᱟ ᱛᱮ ᱟᱫᱚᱢ ᱟᱹᱛᱩ ᱫᱚ ᱵᱟᱝ ᱦᱩᱭᱩᱜᱼᱟ ᱟᱫᱚᱢ ᱟᱹᱛᱩ ᱫᱚ ᱦᱩᱭᱩᱜ ᱜᱮᱭᱟ ᱟᱫᱚ ᱚᱱᱟ ᱤᱭᱟᱹ ᱛᱮᱜᱤᱧ ᱮᱱ ᱞᱟᱹᱭᱟᱫ ᱢᱮᱭᱟ ᱚᱱ ᱜᱚᱴᱟᱜᱮ ᱟᱠᱚ ᱴᱮᱡ ᱫᱚ ᱵᱟᱝ ᱦᱩᱭᱩᱜ ᱛᱮ ᱯᱟᱥᱮᱡ
ᱦᱳᱭ ᱟᱨ ᱪᱮᱫ ᱠᱚ ᱦᱩᱭᱩᱜᱼᱟ ᱚᱱᱟ ᱚᱱᱟ ᱛᱟᱭᱚᱢ ᱫᱚ ᱦᱟᱜ ᱮᱨᱚᱜ ᱮᱢ ᱞᱟᱹᱭ ᱠᱮᱫᱟ ᱵᱟᱝ
ᱦᱮᱸ ᱮᱨᱚᱜ ᱦᱩᱭᱩᱜᱼᱟ ᱟᱫᱚ ᱮᱨᱚᱜ ᱛᱟᱭᱚᱢ ᱫᱚ ᱛᱟᱭᱚᱢ ᱛᱮᱫᱚ ᱦᱩᱲᱩ ᱨᱚᱦᱚᱭ ᱥᱮᱫ ᱠᱚ ᱦᱚᱲ ᱠᱚ ᱵᱮᱥᱛᱚ ᱛᱟᱦᱮᱱᱟ
ᱟᱪᱪᱷᱟ ᱟᱪᱪᱷᱟ ᱦᱳᱭᱛᱚ, ᱟᱨ ᱥᱚᱨᱦᱟᱭ ᱢᱟᱱᱟᱜ ᱥᱚᱨᱦᱟᱭ ᱦᱟᱱᱟ ᱤᱭᱟᱹᱨᱮ ᱟᱯᱮ ᱱᱟᱜ ᱡᱟᱱᱩᱣᱟᱨᱤ ᱨᱮᱯᱮ ᱠᱚᱨᱟᱣᱟ ᱵᱟᱝ
ᱦᱮᱸ ᱡᱟᱱᱣᱟᱨᱤ ᱨᱮ ᱟᱞᱮ ᱟᱯᱮ ᱥᱮᱫ ᱫᱚ ᱱᱟᱦᱟᱜ ᱱᱚᱣᱟ ᱤᱭᱟᱹ ᱨᱮᱜᱮ ᱟᱯᱮ ᱥᱚᱦᱨᱟᱭ ᱪᱟᱸᱫᱚ ᱜᱮᱯᱮ ᱥᱚᱦᱚᱨᱟᱭᱚᱜᱼᱟ᱾
ᱦᱳᱭ ᱥᱚᱨᱚᱦᱟᱭᱚᱜᱼᱟ᱾ ᱦᱚᱭ
ᱟᱫᱚ ᱟᱯᱮᱥ ᱟᱯᱮ ᱥᱮᱫ ᱫᱚ ᱟᱫᱚ ᱢᱚᱬᱮ ᱢᱟᱦᱟ ᱯᱮ ᱥᱚᱦᱨᱟᱭᱚᱜᱼᱟ ᱥᱮ ᱯᱮ ᱢᱟᱦᱟ ᱯᱮ ᱥᱚᱦᱨᱟᱭᱚᱜᱼᱟ?
ᱢᱚᱬᱮ ᱚᱱᱠᱟ ᱫᱚ ᱢᱚᱬᱮ ᱢᱟᱦᱟ ᱞᱟᱹᱜᱤᱫᱞᱮ ᱥᱚᱨᱦᱟᱭᱚᱜᱼᱟ ᱥᱚᱨᱦᱟᱭ ᱫᱚ ᱟᱫᱚ ᱥᱚᱢᱚᱭ ᱵᱤᱥᱮᱥ ᱛᱮ ᱟᱫᱚ ᱯᱩᱱ ᱫᱤᱱ ᱜᱚᱫᱚᱜᱼᱟ ᱢᱟᱱᱮ ᱯᱩᱱ ᱢᱟᱦᱟ ᱜᱮᱞᱮ ᱠᱚᱨᱟᱣ ᱮᱫᱟ ᱪᱮᱫᱟᱜ ᱥᱮ ᱢᱩᱪᱟᱹᱫ ᱦᱤᱞᱳᱜ ᱡᱟᱦᱟᱸ ᱵᱚᱱ ᱞᱟᱹᱭᱟ ᱦᱟᱹᱠᱩ ᱠᱟᱴᱠᱚᱢ ᱜᱮᱥᱮ ᱞᱟᱹᱭᱟ ᱠᱚ ᱚᱱᱟ ᱫᱚ ᱩᱱᱟᱹᱜ ᱚᱱᱟᱫᱚ ᱟᱞᱮ ᱠᱷᱟᱱ ᱥᱟᱠᱨᱟᱛ ᱨᱮᱞᱮ ᱤᱫᱤᱭᱟ ᱟᱫᱚ ᱥᱟᱠᱨᱟᱛ ᱵᱟᱛᱚ ᱟᱞᱮ ᱢᱟᱞᱮ ᱤᱫᱤᱭ ᱠᱟᱜᱼᱟ ᱤᱭᱟᱹᱨᱮ ᱦᱮᱸ ᱤᱭᱟᱹᱨᱮ ᱢᱮᱱᱟᱜᱼᱟ ᱥᱟᱠᱨᱟᱛ ᱤᱭᱟᱹ ᱥᱟᱠᱨᱟᱛ ᱨᱮ ᱢᱮᱱᱟᱜᱼᱟ ᱥᱚᱨᱚᱦᱟᱭ ᱢᱟ ᱱᱷᱟᱜ ᱩᱱᱟᱹᱜ ᱛᱮ ᱵᱟᱹᱱᱩᱜᱼᱟ ᱢᱟᱱᱮ ᱵᱟᱞᱮ ᱠᱚᱨᱟᱣᱟ ᱢᱟᱱᱮ ᱯᱩᱱ ᱫᱤᱱ ᱜᱚᱫ ᱟᱞᱮ ᱵᱟᱠᱷᱟᱱ ᱯᱮ ᱫᱤᱱ ᱜᱚᱫ ᱟᱹᱛᱩ ᱦᱚᱸ ᱱᱚᱰᱮ ᱢᱮᱱᱟᱜᱼᱟ ᱵᱷᱤᱱᱟᱹ ᱵᱷᱤᱱᱟᱹ ᱟᱹᱛᱩ ᱵᱷᱮᱜᱟᱨ ᱵᱷᱮᱜᱟᱨ ᱜᱮᱭᱟ ᱛᱚ ᱟᱞᱮ ᱱᱚᱸᱰᱮ ᱵᱷᱤᱱᱟᱹ ᱟᱨᱚ ᱮᱴᱟᱜ ᱟᱹᱛᱩ ᱨᱮ ᱟᱨᱚ ᱮᱴᱟᱜ ᱞᱮᱠᱟ ᱢᱮᱱᱟᱜᱼᱟ ᱢᱮᱱᱟᱜᱼᱟ ᱢᱟᱱᱮ ᱚᱠᱟ ᱫᱚ ᱯᱮ ᱫᱤᱱ ᱯᱩᱱ ᱫᱤᱱ ᱢᱚᱬᱮ ᱫᱤᱱ ᱚᱱᱠᱟ ᱢᱮᱱᱟᱜᱼᱟ ᱟᱞᱮ ᱫᱚ ᱯᱚᱨᱮᱨ ᱫᱤᱱ ᱜᱮ ᱦᱳᱭ ᱦᱳᱭ
ᱟᱪᱪᱷᱟ, ᱟᱞᱮ ᱫᱚ ᱱᱚᱛᱮ ᱫᱚ ᱢᱚᱬᱮ ᱢᱟᱦᱟ ᱜᱮ
ᱚᱱᱠᱟ ᱱᱷᱟᱜ ᱞᱮ ᱠᱚᱨᱟᱣ ᱟᱹᱜᱩᱭᱮᱫᱼᱟ ᱵᱷᱤᱱᱟᱹ ᱵᱷᱤᱱᱟᱹ ᱢᱤᱫᱴᱤᱡ ᱟᱹᱛᱩ ᱢᱤᱫᱴᱤᱡ ᱨᱚᱠᱚᱢ ᱦᱟᱜ ᱮᱴᱟᱜ ᱫᱚ ᱵᱟᱹᱱᱩᱜᱼᱟ ᱢᱟᱱᱮ ᱵᱷᱤᱱᱟᱹ ᱵᱷᱤᱱᱟᱹ ᱜᱮ ᱢᱮᱱᱟᱜᱼᱟ ᱠᱟᱹᱴᱤᱡ ᱵᱷᱮᱜᱟᱨ ᱜᱮ ᱦᱮᱸ ᱟᱨ ᱟᱯᱮ ᱫᱚ ᱪᱮᱫ ᱞᱮᱠᱟ ᱢᱚᱬᱮ ᱫᱤᱱ ᱜᱮ
ᱱᱚᱛᱮᱫ ᱫᱚ ᱢᱚᱬᱮ ᱢᱟᱦᱟ ᱜᱮ ᱥᱚᱦᱨᱟᱭ ᱫᱚ ᱦᱩᱭᱩᱜᱼᱟ ᱯᱟᱹᱦᱤᱞ ᱫᱤᱱ ᱩᱢ ᱦᱩᱭᱩᱜᱼᱟ ᱫᱚᱥᱟᱨ ᱫᱤᱱ ᱫᱟᱠᱟ ᱫᱟᱠᱟ ᱦᱩᱭᱩᱜᱼᱟ ᱫᱟᱥᱟᱭ ᱟᱨ ᱵᱚᱸᱜᱟᱱ ᱠᱚ ᱢᱮᱛᱟᱜ ᱠᱟᱱᱟ ᱛᱮᱥᱟᱨ ᱫᱤᱱ ᱫᱚ ᱠᱷᱩᱱᱴᱟᱹᱣ ᱟᱨ ᱯᱩᱱᱟᱜ ᱫᱤᱱ ᱫᱚ ᱦᱩᱭᱩᱜ ᱠᱟᱱᱟ ᱡᱟᱞᱮ ᱟᱨ ᱢᱬᱮᱭᱟᱜ ᱫᱤᱱ ᱫᱚ ᱦᱟᱹᱠᱩ ᱠᱟᱴᱠᱚᱢ ᱡᱟᱦᱟᱸ ᱠᱚ ᱢᱮᱛᱟᱜ ᱠᱟᱱᱟ ᱚᱱᱟ ᱦᱩᱭᱩᱜᱼᱟ ᱟᱨ ᱤᱱᱠᱟᱹ ᱠᱟᱛᱮ ᱟᱞᱮᱭᱟᱜ ᱥᱚᱦᱨᱟᱭ ᱫᱚ ᱱᱟᱦᱟᱜ ᱱᱚᱣᱟ ᱥᱟᱱᱛᱟᱲ ᱯᱟᱨᱜᱟᱱᱟ ᱨᱮᱱᱟᱜ ᱫᱚ ᱯᱩᱨᱟᱹᱣᱮᱱ ᱜᱮ ᱟᱪᱪᱷᱟ ᱵᱟᱯᱞᱟ ᱫᱚ ᱟᱯᱮ ᱫᱚ ᱛᱤᱱᱟᱹᱜ ᱢᱟᱦᱟ ᱯᱮ ᱵᱟᱯᱞᱟᱜᱼᱟ
ᱦᱮᱸ
ᱵᱟᱯᱞᱟ ᱢᱮᱱᱫᱟᱹᱧ ᱪᱮᱫ ᱞᱮᱠᱟ ᱛᱤᱱᱟᱹᱜ ᱢᱟᱦᱟ ᱯᱮ ᱵᱟᱯᱞᱟᱜᱼᱟ ᱚᱱᱛᱮᱱ ᱠᱚᱫᱚ ᱟᱯᱮ ᱫᱚ
ᱵᱟᱯᱞᱟ ᱫᱚ ᱤᱧᱦᱚᱧ ᱩᱱᱟᱜ ᱫᱚ ᱵᱟᱹᱧ ᱴᱷᱤᱠᱟᱹ ᱧᱟᱢ ᱠᱟᱫᱟ ᱪᱮᱫᱟᱜ ᱥᱮ ᱟᱞᱮ ᱥᱮᱫᱟᱜ ᱵᱟᱯ ᱩᱯᱟᱨᱟᱱᱛᱚ ᱤᱭᱟᱹ ᱠᱟᱱᱟ ᱮᱴᱟᱜ ᱞᱮᱠᱟ ᱢᱟᱛᱞᱟᱵ ᱠᱤ ᱢᱟᱱᱮ ᱟᱵᱚᱣᱟᱜ ᱵᱟᱯᱞᱟ ᱢᱟ ᱚᱸᱰᱮ ᱵᱟᱨ ᱜᱚᱴᱟᱝ ᱢᱮᱱᱟᱜᱼᱟ ᱛᱚ ᱟᱫᱚ ᱢᱤᱫᱴᱤᱡ ᱡᱟᱦᱟᱸ ᱵᱷᱟᱜᱽ ᱢᱮᱱᱟᱜᱼᱟ ᱚᱱᱟ ᱵᱷᱟᱜᱽ ᱞᱮᱠᱟ ᱠᱚᱨᱟᱣᱮᱫᱮᱜᱼᱟ ᱡᱟᱦᱟᱸ ᱞᱮᱹᱭᱟᱹᱼᱟ ᱟᱞᱮ ᱫᱚ ᱞᱟᱹᱭᱟ ᱠᱚᱰᱮᱞ ᱧᱟᱯᱟᱢ ᱡᱟᱦᱟᱸ ᱠᱤᱱ ᱧᱟᱯᱟᱢᱚᱜ-ᱟ ᱟᱹᱠᱤᱱ ᱟᱹᱠᱤᱱᱟ ᱵᱟᱨ ᱦᱚᱲ ᱚᱱᱟ ᱰᱷᱮᱨ ᱟᱞᱮ ᱥᱮᱫ ᱪᱚᱞᱚᱛ ᱢᱮᱱᱟᱜ ᱠᱟᱫᱟ ᱟᱨ ᱱᱚᱣᱟ ᱡᱟᱦᱟᱱᱟᱜ ᱥᱟᱸᱜᱮ ᱵᱟᱹᱨᱤᱭᱟᱹᱛ ᱵᱟᱯᱞᱟ ᱢᱮᱱᱟᱜ-ᱟ ᱥᱮ ᱟᱹᱰᱤ ᱢᱤᱫᱴᱤᱡ ᱵᱟᱨᱭᱟ ᱦᱩᱭᱩᱜᱼᱟ ᱢᱟᱨᱟᱝ ᱵᱟᱯᱞᱟ ᱫᱚ
ᱟᱪᱪᱷᱟ ᱴᱷᱤᱠ ᱜᱮᱭᱟ ᱛᱚᱵᱮ ᱜᱚᱝᱠᱮ ᱢᱟ ᱤᱱᱠᱟ ᱜᱮ ᱟᱪᱪᱷᱟ
ᱦᱳᱭ ᱦᱳᱭ ᱦᱮᱸ ᱴᱷᱤᱠ ᱜᱮᱭᱟ ᱢᱟ ᱡᱚᱦᱟᱨ